ᱦᱮᱞᱳ ᱦᱮᱞᱳ
ᱦᱮᱸ
ᱦᱮᱞᱳ
ᱮ ᱦᱮᱞᱳ ᱦᱮᱞᱳ ᱦᱮᱸ ᱡᱚᱦᱟᱨ ᱜᱮ ᱦᱳ ᱞᱟᱹᱭ ᱢᱮ ᱜᱚᱝᱠᱮ
ᱤᱧᱟᱹᱜ ᱠᱟᱛᱷᱟ ᱟᱸᱡᱚᱢᱚᱜ ᱠᱟᱱᱟ᱾
ᱦᱳᱭ ᱟᱸᱡᱚᱢᱚᱜ ᱠᱟᱱᱟ᱾
ᱛᱯᱚᱨᱮ ᱱᱟᱯᱟᱭ ᱵᱟᱲᱟ ᱜᱮ᱾
ᱦᱳᱭ ᱱᱟᱯᱟᱭ ᱵᱟᱲᱟ ᱜᱮ ᱟᱵᱮᱱᱼ
ᱦᱮᱸ ᱤᱧ ᱦᱚᱸ ᱱᱟᱯᱟᱭ ᱜᱮ ᱢᱤᱱᱟᱹᱧᱟ᱾
ᱦᱩ. ᱟᱵᱮᱱ ᱫᱚ ᱚᱠᱟᱨᱮᱱ
ᱟᱹᱞᱤᱧ ᱫᱚ ᱟᱭᱩ ᱠᱤ ᱟᱛᱵᱳ ᱧᱤᱫᱟᱹ ᱡᱚᱝ ᱠᱟᱱᱟ ᱟᱫᱚ ᱚᱲᱟᱜ ᱨᱮᱜᱮᱼᱼ
ᱢᱮᱱᱫᱟᱹᱧ ᱚᱠᱟᱨᱮᱱ ᱪᱟ
ᱟᱪᱷᱟ ᱟᱞᱤᱧ ᱚᱠᱟ ᱨᱮᱱ ᱠᱟᱱᱟ ᱞᱤᱝ ᱵᱟᱝ ᱟᱫᱚ ᱤᱧ ᱦᱟᱸᱜ ᱡᱚᱛᱚ ᱨᱤᱧ ᱵᱟᱲᱟᱭᱟ ᱱᱚᱰᱮ ᱡᱟᱦᱟᱸ ᱛᱤᱱᱟᱹᱜ ᱤᱧ ᱠᱟᱹᱢᱤᱭ ᱟᱠᱟᱫᱟ᱾
ᱦᱳᱭ
ᱛᱚ ᱱᱚᱝᱠᱟ ᱠᱚ ᱢᱮᱱ ᱠᱟᱫᱟ ᱪᱮᱫᱟᱜ ᱱᱤᱡᱮᱨᱟᱜ ᱯᱚᱨᱤᱪᱚᱭ ᱧᱩᱛᱩᱢ ᱱᱚᱣᱟ ᱠᱚᱫᱚᱼᱼ
ᱚ ᱦᱮᱸ ᱦᱮᱸ ᱵᱩᱡ ᱜᱮ
ᱦᱳᱭ ᱛᱳ ᱱᱤᱛᱚᱜ ᱨᱮᱱ ᱱᱮᱛᱟᱨ ᱠᱟᱹᱴᱤᱡ ᱟᱨᱚ ᱨᱩᱞ ᱠᱚ ᱥᱴᱨᱤᱠ ᱠᱟᱫᱟ ᱢᱟᱱᱮᱼᱼ
ᱦᱮᱸ ᱦᱮᱸ
ᱱᱚᱣᱟ ᱠᱚ ᱞᱟᱹᱭ ᱞᱮᱠᱷᱟᱱ ᱠᱚᱞ ᱠᱚ ᱨᱤᱡᱮᱠᱴ ᱮᱫᱟ ᱡᱟᱹᱥᱛᱤᱜ ᱜᱮ ᱦᱩᱭᱩᱜ ᱠᱟᱱᱟ ᱨᱤᱡᱮᱠᱴ ᱮ
ᱦᱮᱸ ᱨᱮᱡᱤᱴ ᱟᱸᱡᱚᱢ ᱟᱠᱟᱫ ᱜᱮᱧᱼᱼ ᱦᱮᱸ ᱛᱟᱦᱚᱞᱮ ᱵᱷᱟᱹᱜᱤᱼᱟ ᱫᱟᱠᱟ ᱠᱚᱢ ᱡᱚᱢᱼᱼ
ᱦᱮᱸ ᱡᱚᱢ ᱵᱟᱲᱟ ᱠᱟᱛᱮ ᱜᱮ ᱫᱩᱲᱩ ᱦᱩᱭ ᱟᱠᱟᱱᱟ ᱛᱟᱨᱯᱚᱨᱮ ᱟᱫᱚ ᱟᱢ ᱫᱚ ᱪᱮᱫ ᱠᱚᱢ ᱠᱟᱹᱢᱤ ᱜᱮᱭᱟ᱾
ᱠᱟᱹᱢᱤ ᱫᱚ ᱮᱠᱷᱚᱱ ᱫᱚ ᱠᱟᱹᱢᱤ ᱵᱚᱞᱛᱮ ᱚᱠᱷᱚᱱ ᱪᱮᱫ ᱡᱮ ᱵᱟᱝᱠᱷᱟᱱ ᱚᱲᱟᱜ ᱨᱮᱜᱮ ᱠᱟᱹᱢᱤᱧ ᱪᱟᱞᱟᱣ ᱞᱮᱱᱟ ᱵᱟᱨᱦᱮ ᱛᱟᱹᱢᱤᱞᱱᱟᱹᱲᱩ ᱠᱟᱹᱢᱤ ᱮᱠᱷᱚᱱ ᱫᱚ ᱚᱲᱟᱜ ᱨᱮᱜᱮᱧ ᱦᱮᱡ ᱟᱠᱟᱱᱟ ᱨᱮᱥᱴ
ᱟᱪᱷᱟ ᱟᱪᱷᱟ
ᱠᱟᱹᱢᱤ ᱠᱟᱱ ᱛᱟᱦᱮᱱᱟᱞᱮ ᱚᱸᱰᱮ ᱤᱭᱟᱹ ᱨᱮᱱᱟᱜ ᱢᱚᱴᱚᱨ ᱯᱷᱮᱠ ᱢᱟᱱᱮ ᱢᱚᱴᱚᱨ ᱠᱳᱢᱯᱟᱱᱤ ᱨᱮᱼᱼ ᱟᱠᱚᱣᱟᱜ ᱜᱟᱨᱩᱯ
ᱟᱪᱷᱟ ᱢᱳᱚᱴᱚᱨ ᱯᱮ ᱛᱮᱭᱟᱨ ᱛᱟᱦᱮᱸ
ᱦᱮᱸ
ᱢᱚᱴᱚᱨ ᱯᱮ ᱛᱮᱭᱟᱨ ᱛᱟᱦᱮᱱᱟ ᱚᱸᱰᱮ ᱫᱚᱼᱼ
ᱦᱳᱭ ᱦᱳᱭ ᱢᱟᱱᱮ ᱯᱳᱭᱞᱳ ᱠᱷᱚᱱ ᱢᱟᱱᱮ ᱮᱠᱫᱚᱢᱼᱼ ᱮᱛᱚᱦᱚᱯ ᱠᱷᱚᱱ ᱢᱟᱱᱮ ᱮᱠᱫᱚᱢ ᱢᱩᱪᱟᱹᱫ
ᱢᱟᱱᱮ ᱢᱤᱫᱴᱟ ᱢᱚᱴᱚᱨ ᱨᱮᱱᱟᱜ ᱡᱟ ᱡᱟᱵᱚᱛᱤᱭᱚ ᱯᱟᱴ
ᱦᱮᱸ ᱦᱮᱸ ᱚᱱᱟ ᱡᱚᱛᱚ ᱠᱤᱪᱷᱩ ᱢᱮᱱᱟᱭᱟ᱾
ᱛᱚ ᱛᱮᱱ ᱛᱟᱦᱞᱮ ᱚᱱᱟ ᱠᱚᱸ ᱠᱟᱹᱢᱤ ᱵᱟᱨᱮ ᱨᱮ ᱨᱚᱯᱚᱲ ᱞᱮᱱᱜᱮ ᱛᱚ, ᱪᱮᱫ ᱞᱮᱠᱟᱱ ᱢᱚᱴᱚᱨ ᱠᱚ ᱢᱟᱱᱮ ᱡᱷᱚᱛᱚ ᱨᱚᱠᱚᱢᱟᱜ᱾
ᱢᱟᱱᱮ ᱡᱚᱛᱚ ᱨᱚᱠᱚᱢ ᱫᱟᱜ ᱠᱷᱚᱱ ᱢᱟᱱᱮ ᱫᱟᱜ ᱡᱟᱦᱟᱸ ᱠᱷᱚᱱ ᱨᱟᱠᱟᱵᱟᱭ ᱢᱟᱱᱮ ᱡᱚᱛᱚ ᱞᱮᱠᱟᱱ ᱢᱚᱴᱚᱨ᱾
ᱚᱱᱟ ᱪᱮᱫ ᱤᱧ ᱞᱟᱹᱭ ᱢᱟ ᱟᱨ ᱵᱟᱠᱷᱟᱡ ᱟᱵᱮᱱ ᱜᱮ ᱥᱟᱨᱡ ᱵᱮᱱ ᱜᱩᱜᱚᱞ ᱟᱠᱚᱣᱟᱜ ᱜᱨᱩᱯ ᱦᱮᱸ ᱟᱠᱚ ᱜᱨᱩᱨᱩᱯ ᱵᱟᱥ ᱤᱱᱟᱹ ᱜᱮ ᱟᱠᱚ ᱜᱨᱩᱯ᱾ ᱤᱱᱟᱹ ᱠᱷᱟᱱ ᱜᱮ ᱡᱚᱛᱚ ᱵᱮᱱ ᱧᱮᱞ ᱧᱟᱢᱟ᱾ ᱟᱠᱚᱣᱟᱜ ᱜᱨᱩᱯ ᱟᱠᱚᱣᱟᱜ ᱜᱨᱩᱯ
ᱛᱟᱠᱚᱣᱟ
ᱦᱮᱸ ᱟᱠᱚᱣᱟᱜ ᱜᱩᱨᱩᱯ
ᱟᱪᱪᱷᱟ ᱟᱪᱪᱷᱟ ᱟᱪᱷ᱾ ᱦᱩᱸ ᱛᱮ ᱚᱸᱰᱮ ᱫᱚ ᱛᱤᱱᱟᱹᱜ ᱥᱮᱨᱢᱟᱢ ᱠᱟᱹᱢᱤ ᱠᱮᱫᱟ?
ᱵᱟᱨ ᱥᱮᱢᱱᱟ ᱦᱩᱭᱱᱟ᱾
ᱵᱟᱨ ᱥᱮᱨᱢᱟ ᱛᱟᱦᱚᱞᱮ ᱟᱹᱰᱤ ᱠᱤᱪᱷᱩ ᱜᱮᱢ ᱥᱮᱬᱟᱣ ᱠᱟᱫᱟ ᱚᱸᱰᱮ ᱛᱚ ᱟᱢᱫᱚ᱾
ᱚᱱᱟᱢ ᱡᱩᱛ ᱠᱷᱚᱡ ᱵᱟᱹᱲᱤᱡ ᱫᱷᱟᱹᱵᱤᱡ ᱡᱚᱛᱚ ᱜᱤᱧ ᱵᱟᱲᱟᱭᱟ᱾ ᱡᱚᱛᱚ ᱞᱮᱠᱟᱧ ᱠᱟᱹᱢᱤ ᱯᱩᱨᱟᱹᱣ ᱠᱟᱫᱟ ᱢᱟᱱᱮ ᱚᱱᱟ ᱡᱟᱦᱟᱸ ᱛᱤᱱᱟᱹᱜ ᱤᱭᱟᱹ ᱢᱮᱱᱟᱜ ᱵᱷᱟᱜᱽ ᱢᱮᱱᱟᱜᱼᱟ ᱢᱟᱱᱮ ᱱᱚᱰᱮ ᱠᱷᱚᱡ ᱯᱩᱭᱞᱩ ᱠᱷᱚᱱ ᱱᱚᱰᱮ ᱡᱩᱛᱩᱜᱼᱟ ᱟᱨᱚ ᱚᱸᱰᱮ ᱥᱚᱴ ᱞᱮᱱᱠᱷᱟᱡ ᱟᱨᱚ ᱚᱠᱟ ᱴᱷᱮᱡ ᱤᱭᱟᱹ ᱦᱩᱭᱩᱜᱼᱟ᱾ ᱪᱮᱠᱟ ᱦᱩᱭᱩᱜᱼᱟ ᱢᱟᱱᱮ ᱡᱚᱛᱚ ᱞᱮᱠᱟᱧ ᱵᱟᱲᱟᱭᱟ ᱠᱟᱹᱢᱤ ᱫᱚ ᱢᱟᱱᱮ ᱵᱟᱹᱱᱩᱜ ᱟᱫᱚ᱾
ᱛᱱᱟᱹᱜ ᱥᱮᱨᱢᱟᱢ ᱠᱟᱹᱢᱤ ᱠᱮᱫᱟ ᱟᱫᱚ ᱠᱟᱹᱢᱤ ᱠᱟᱹᱢᱤᱢ ᱨᱩᱣᱟᱹᱲᱟ ᱥᱮ ᱵᱟᱝ ᱚᱸᱰᱮ᱾
ᱨᱩᱣᱟᱹᱲᱤᱧ ᱦᱟᱸᱜ᱾ ᱱᱚᱜ ᱚᱭ ᱛᱚ ᱟᱫᱚ ᱪᱟᱥ ᱵᱟᱲᱟ ᱦᱩᱭ ᱱᱟ ᱚᱭ ᱛᱚ ᱟᱥᱟᱲ ᱵᱚᱸᱜᱟ ᱛᱤᱭᱟᱹᱜ ᱠᱟᱱᱟ ᱦᱟᱸᱜ᱾ ᱟᱫᱚ ᱪᱤᱠᱟᱜ ᱠᱟᱱᱟ ᱫᱟᱜ ᱞᱟᱜᱟᱜ ᱠᱷᱟᱡ ᱫᱚ ᱱᱚᱣᱟ ᱪᱟᱥᱵᱟᱥ ᱠᱚᱨᱟ ᱠᱚᱨᱟᱣ ᱠᱟᱛᱮᱫ ᱟᱨᱚ ᱨᱩᱣᱟᱹᱲᱚᱜ ᱦᱩᱭᱩᱜᱼᱟ ᱪᱤᱠᱟᱭᱟᱢ ᱰᱟᱺᱜᱞᱟᱹᱣ ᱦᱚᱲ ᱫᱚ᱾ ᱵᱟᱨᱦᱮ ᱠᱟᱹᱢᱤ ᱦᱩᱭᱩᱜᱼᱟ᱾
ᱦᱮᱸ ᱦᱮᱸ ᱚᱱᱟᱢᱟ ᱠᱟᱛᱷᱟ ᱜᱤ᱾
ᱦᱮᱸ ᱦᱳᱭ᱾ ᱛᱟᱦᱚᱞᱮ ᱟᱵᱮᱱ ᱫᱚ ᱪᱤᱫ ᱩᱸᱰ ᱵᱮᱱ?
ᱟᱭᱮ ᱫᱚ ᱤᱧ ᱢᱟᱛᱚ ᱯᱟᱹᱴᱷᱩᱭᱟᱹ ᱠᱟᱱᱤᱧ ᱯᱟᱲᱦᱟᱜ ᱠᱟᱱ ᱜᱤᱭᱟᱹᱧ ᱛᱟᱸᱦᱮ᱾
ᱯᱟᱲᱦᱟᱜ ᱠᱟᱱᱟᱢ ᱛᱤᱱᱟᱹᱜ ᱨᱮᱵᱮᱱ ᱯᱟᱲᱦᱟᱜ?
ᱤᱧ ᱫᱚ ᱢᱟᱥᱴᱟᱨᱥ ᱤᱧ ᱠᱚᱨᱟᱣᱮᱫ ᱛᱤᱧᱟ᱾
ᱩᱸ᱾
ᱟᱫᱚ ᱱᱚᱣᱟ ᱟᱨ ᱟᱢ ᱫᱚ ᱚᱞ ᱪᱤᱠᱤ ᱫᱚ ᱜᱚᱝᱠᱮ ᱚᱠᱟᱨᱮᱢ ᱥᱮᱬᱟ ᱠᱮᱫᱟ?
ᱚᱞ ᱪᱤᱠᱤ ᱫᱚ ᱵᱟᱧ ᱠᱤᱱᱛᱩ ᱢᱟᱱᱮ ᱚᱱᱟᱧ ᱥᱮᱬᱟᱣ ᱠᱟᱫᱟ ᱢᱟᱱᱮ ᱧᱮᱞ ᱧᱮᱞ ᱛᱮᱜᱮ ᱠᱟᱹᱴᱤᱡ ᱦᱩᱰᱤᱝ᱾
ᱟᱪᱪᱷᱟ ᱟᱪᱪᱷᱟ ᱢᱟᱱᱮ ᱱᱤᱡᱮ ᱛᱮ ᱛᱤᱱᱟᱹᱜ
ᱢᱟᱱᱮ ᱦᱮᱸ ᱱᱤᱡᱮ ᱛᱤᱜᱤ ᱤᱧ ᱫᱚ ᱦᱚᱲ ᱦᱚᱸ ᱵᱟᱝᱠᱚ ᱥᱮᱬᱟᱣ ᱠᱟᱹᱫᱤᱧ ᱟᱨ ᱚᱠᱚᱭ ᱦᱚᱸ ᱵᱟᱝᱠᱚ ᱥᱮᱬᱟᱣ ᱠᱟᱹᱫᱤᱧ᱾
ᱱᱚᱣᱟ ᱢᱟ ᱟᱹᱰᱤ ᱱᱟᱯᱟᱭ ᱢᱟᱱᱮ ᱛᱤᱱᱟᱹᱜ ᱦᱚᱲ ᱠᱚ ᱪᱮᱥᱴᱟᱭ ᱜᱮᱛᱚ ᱵᱟᱠᱚ ᱥᱟᱬᱟᱭ ᱜᱮᱭᱟ ᱥᱮ ᱟᱹᱰᱤ ᱦᱚᱲᱜᱮ᱾ ᱛᱚ ᱟᱢ, ᱟᱫᱚ ᱟᱢ ᱚᱞ ᱪᱤᱠᱤ ᱥᱮᱬᱟᱣ ᱤᱪᱪᱷᱟᱹ ᱦᱩᱭᱮᱱ ᱛᱟᱢᱟ ᱠᱟᱹᱴᱤᱡ᱾ ᱪᱮᱫ ᱞᱮᱠᱟᱛᱮ ᱚᱱᱟᱜᱤ᱾
ᱦᱮᱸ ᱵᱟᱝ ᱤᱧ ᱫᱚ ᱜᱟᱹᱰᱤ ᱠᱤᱱᱛᱩ ᱥᱚᱠ ᱛᱟᱦᱮᱸ ᱠᱟᱱ ᱛᱤᱧᱟᱹ᱾ ᱚᱠ ᱪᱤᱠᱤ ᱥᱮᱫ᱾
ᱟᱪᱪᱷᱟ - ᱟᱪᱪᱷᱟ, ᱠᱟᱹᱴᱤᱡ ᱠᱷᱚᱱᱟ-ᱜ ᱜᱮ?
ᱵᱩᱡ ᱫᱚᱧ ᱵᱩᱡᱷ ᱫᱟᱨᱮᱭᱟᱜᱼᱟ᱾ ᱠᱤᱱᱛᱩ ᱵᱟᱲᱟᱭ ᱜᱮᱭᱟ ᱛᱷᱚ ᱛᱷᱽᱚᱲᱟ ᱛᱷᱽᱚᱲᱟ ᱜᱮ᱾
ᱦᱮᱸ ᱛᱷᱽᱚᱲᱟ, ᱛᱷᱽᱚᱲᱟ ᱚᱱᱟ ᱵᱟᱲᱟᱭ ᱠᱟᱜ ᱦᱚᱸ ᱵᱷᱟᱹᱜᱤ ᱱᱟᱭ ᱟᱯᱱᱟᱨᱟ-ᱜ ᱪᱤᱠᱤ ᱠᱟᱱᱟ᱾ ᱡᱮᱦᱮᱛᱩ᱾
ᱦᱩᱸ ᱠᱚᱜ ᱵᱟᱲᱟ ᱠᱟᱛᱮ ᱫᱚᱝ
ᱟᱫᱚ
ᱟᱢ ᱫᱚᱢ ᱵᱟᱲᱟᱭᱟ᱾ ᱡᱚᱛᱚ ᱜᱮ ᱥᱟᱱᱟᱢ ᱠᱤᱪᱷᱩᱭ᱾
ᱵᱟᱲᱟᱭ ᱠᱟᱜ ᱢᱟ ᱞᱟᱹᱠᱛᱤ ᱠᱟᱱᱟ᱾ ᱤᱧ ᱦᱚᱸ ᱜᱚᱝᱠᱮ ᱚᱱᱠᱟᱜᱮ ᱯᱩᱭᱞᱳ ᱫᱚ, ᱤᱧ ᱦᱚᱸ ᱵᱟᱹᱧ ᱵᱟᱲᱟᱭᱮᱫ ᱛᱟᱦᱮᱸᱱᱟ᱾ ᱤᱧᱟᱹᱜ ᱤᱪᱪᱷᱟᱹ ᱫᱚ ᱥᱮᱬᱟᱸ ᱫᱷᱚᱬᱮᱸ᱾ ᱤᱧ ᱡᱚᱠᱷᱚᱱ ᱵᱷᱚᱸᱡᱽ ᱫᱤᱥᱚᱢᱤᱧ ᱪᱟᱞᱟᱣ ᱞᱮᱱᱟ᱾ ᱤᱧ ᱫᱚ ᱫᱟᱬᱟᱱ ᱟᱫᱚ ᱚᱸᱰᱮᱜᱮ ᱯᱩᱭᱞᱩ ᱫᱚᱧ ᱧᱮᱞ ᱠᱮᱫᱟ᱾ ᱡᱮ ᱚᱸᱰᱮ ᱢᱟᱛᱚ ᱚᱞ ᱪᱤᱠᱤ ᱛᱮᱠᱚ ᱯᱟᱲᱦᱟ-ᱜ ᱠᱟᱱᱟ᱾ ᱟᱨ ᱚᱸᱰᱮ ᱜᱮ ᱯᱩᱭᱞᱩᱧ ᱟᱸᱡᱚᱢ ᱠᱮᱫᱟ᱾ ᱚᱞ ᱚᱞ ᱪᱤᱠᱤ ᱚᱠᱠᱷᱚᱨ ᱤᱧ ᱧᱮᱞ ᱠᱮᱫᱟ᱾ ᱵᱷᱚᱸᱡᱽ ᱫᱤᱥᱚᱢ ᱨᱮ᱾ ᱠᱟᱹᱴᱤᱡ ᱱᱚᱣᱟ ᱫᱚ᱾ ᱚᱱᱠᱟ ᱥᱮᱵᱷᱮᱱ ᱮᱭᱤᱴ ᱨᱮᱧ ᱯᱟᱲᱦᱟ-ᱜ ᱠᱟᱱ ᱛᱟᱦᱮᱸ ᱟ᱾
ᱦᱮᱸ ᱵᱟᱲᱟᱭ ᱫᱚ
ᱟᱫᱚ
ᱚᱱᱟ ᱫᱚ ᱟᱵᱚ
ᱟᱵᱚᱱ ᱠᱷᱚᱱ
ᱛᱚᱝ
ᱩᱱ ᱠᱷᱚᱱ ᱜᱮ, ᱤᱧᱟᱹᱜ ᱥᱮᱬᱟᱸ ᱨᱮᱱᱟ-ᱜ ᱤᱪᱪᱷᱟᱹ ᱛᱟᱨᱯᱚᱨᱮ ᱤᱥᱠᱩᱞ ᱠᱚ᱾ ᱯᱟᱨᱚᱢᱮᱱᱟ᱾ ᱛᱟᱨᱯᱚᱨ ᱠᱚᱞᱮᱡᱽ ᱨᱮ ᱦᱮᱡ ᱠᱟᱛᱮ ᱥᱮᱬᱟᱸ ᱦᱩᱭᱩ-ᱜ ᱠᱟᱱᱟ᱾ ᱱᱚ ᱚᱰᱮ ᱠᱟᱹᱴᱤᱡᱧ ᱨᱤᱧ ᱥᱮᱬᱟᱸ ᱨᱤᱧ ᱥᱮᱬᱟᱸ ᱞᱮᱠᱷᱟᱱ ᱚᱱᱟᱫᱚ ᱤᱧᱟᱝ ᱩᱭᱦᱟᱹᱨ ᱛᱟᱦᱮᱱᱟ ᱞᱟᱠᱛᱤ ᱟᱠᱟᱱᱟ᱾ ᱛᱮ ᱟᱨ ᱵᱟᱢ ᱪᱚᱨᱪᱟ ᱤᱫᱤ ᱞᱮᱠᱷᱟᱱ᱾ ᱜᱚᱝᱠᱮ ᱟᱢ ᱫᱚ, ᱦᱮᱞᱳ ᱦᱮᱞᱳ ᱦᱮᱞᱳ ᱜᱚᱝᱠᱮ ᱚᱠᱟᱭ ᱱᱟᱢ? ᱦᱚᱸ ᱨᱳᱲ ᱵᱟᱝ ᱟᱡᱚᱢ ᱦᱮᱡᱚᱠ ᱠᱟᱱᱟ᱾ ᱦᱮᱞᱳ